ᱦᱮᱞᱳ ᱦᱮᱸ ᱜᱚᱝᱠᱮ ᱡᱚᱦᱟᱨ ᱜᱮ ᱟ ᱫᱤᱭᱮᱯᱚᱨ ᱜᱚᱢᱠᱮ ᱪᱮᱫ ᱞᱮᱠᱟ ᱢᱮᱱᱟᱜ ᱢᱮᱭᱟ?
ᱦᱳᱭ ᱱᱤᱛᱚᱜ ᱥᱩᱢᱩᱝ ᱫᱚ ᱱᱟᱯᱟᱭ ᱜᱮ ᱢᱮᱱᱟᱜ ᱤᱧᱟᱹ ᱟᱨ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ
ᱟᱪᱪᱷᱟ ᱵᱮᱥ ᱜᱮ ᱫᱤᱭᱯᱚᱨ ᱡᱚᱢ ᱵᱟᱲᱟ ᱠᱚᱫᱚ ᱦᱩᱭᱱᱟ ᱥᱮ ᱵᱟᱝ
ᱦᱳᱭ ᱡᱚᱢ ᱵᱟᱲᱟ ᱠᱚ ᱦᱳᱭ ᱠᱟᱱᱟ ᱱᱚᱜ ᱚᱭ ᱡᱚᱢ ᱵᱟᱲᱟ ᱠᱟᱛᱮᱫ ᱜᱮ ᱡᱤᱨᱟᱹᱣ ᱵᱟᱲᱟ ᱦᱳᱭ ᱠᱟᱱᱟ
ᱟᱪᱪᱷᱟ ᱫᱤᱭᱯᱚᱨ ᱛᱤᱦᱤᱱᱟᱸᱜ ᱠᱤᱫᱩᱵ ᱨᱤᱥᱤ ᱛᱩᱠᱟ. ᱫᱚ ᱪᱮᱫ ᱠᱚ ᱛᱟᱦᱮᱸ ᱠᱟᱱᱟ
ᱛᱮᱦᱮᱧ ᱫᱚ ᱛᱟᱦᱮᱸ ᱠᱟᱱᱟ ᱫᱟᱹᱞ ᱩᱛᱩ ᱟᱨ ᱯᱚᱥᱛᱩ ᱟᱹᱞᱩ ᱛᱟᱦᱮᱸ ᱠᱟᱱᱟ
ᱟᱹᱰᱤ ᱵᱮᱥ ᱜᱮ ᱛᱟᱦᱚᱞᱮ
ᱦᱳᱭ ᱜᱚᱝᱠᱮ ᱟᱢᱟᱜ ᱚᱲᱟᱜ ᱫᱚ ᱚᱠᱟ ᱥᱮ ᱟᱹᱛᱩ ᱫᱤᱥᱚᱢ
ᱟ ᱟᱹᱛᱩ ᱫᱤᱥᱚᱢ ᱫᱚ ᱞᱟᱹᱭ ᱞᱮᱠᱷᱟᱱ ᱞᱟᱹᱭ ᱜᱟᱱᱚᱜᱼᱟ ᱚᱭᱮᱥᱴ ᱵᱮᱝᱜᱚᱞ ᱵᱟᱸᱠᱩᱲᱟ ᱰᱤᱥᱴᱤᱠ ᱦᱮᱸ ᱫᱤᱭᱮ ᱯᱚᱨ ᱯᱷᱮᱢᱮᱞᱤ ᱢᱮᱢᱵᱟᱨ ᱫᱚ ᱪᱮ ᱞᱮᱠᱟ ᱢᱮᱱᱟᱜ ᱠᱚᱣᱟ ᱚᱲᱟᱜ ᱨᱮ
ᱯᱷᱮᱢᱮᱞᱤ ᱢᱮᱢᱵᱟᱨ ᱤᱧ ᱢᱤᱱᱟᱹᱧᱟ ᱟᱨ ᱟᱭᱳ ᱵᱟᱵᱟ ᱦᱮᱱᱟᱜ ᱠᱤᱱᱟ ᱟᱨ ᱤᱧ ᱦᱩᱰᱤᱧ ᱵᱚᱠᱚᱧ ᱢᱮᱱᱟᱜᱟᱭᱟ
ᱟᱪᱪᱷᱟ ᱵᱮᱥ ᱜᱮ
ᱦᱳᱭ ᱟᱯᱮ ᱜᱮ ᱪᱮᱫ ᱞᱮᱠᱟ
ᱟ ᱦᱮᱸᱭ ᱜᱚᱝᱠᱮ ᱚᱲᱟᱜ ᱨᱮᱫᱚ ᱯᱷᱮᱢᱮᱞᱤ ᱢᱮᱢᱵᱟᱨ ᱞᱟᱹᱭ ᱞᱮᱠᱷᱟᱱ ᱞᱟᱹᱭ ᱞᱮᱠᱟ ᱛᱮᱫᱚ ᱯᱳᱱ ᱦᱚᱲ ᱜᱮ ᱜᱚ ᱵᱟᱵᱟ ᱟᱨ ᱤᱧ ᱟᱨ ᱵᱷᱟᱹᱭ ᱦᱮᱱᱟᱭᱟ
ᱟᱪᱪᱷᱟ ᱟᱪᱪᱷᱟ
ᱦᱳᱭ
ᱜᱚᱝᱠᱮ ᱛᱟᱞᱦᱮ ᱡᱚᱢ ᱵᱟᱲᱟ ᱠᱚ ᱦᱳᱭ ᱠᱟᱱᱟ
ᱦᱩᱸ ᱡᱚᱢ ᱵᱟᱲᱟ ᱠᱚᱫᱚ ᱦᱩᱭ ᱜᱚᱜ ᱠᱟᱱᱟ ᱟ ᱟᱯᱟᱛᱚ ᱛᱚ ᱱᱤᱛᱚᱜ ᱫᱚ ᱫᱩᱲᱩᱵ ᱦᱩᱭ ᱠᱟᱱᱟ ᱵᱮᱴ ᱨᱮ ᱩ ᱫᱤᱭᱮᱯᱚᱨ ᱫᱤᱱᱟᱹᱢᱟᱱ ᱡᱤᱭᱚᱱ ᱠᱚ ᱪᱤᱠᱟ ᱪᱟᱞᱟᱜ ᱠᱟᱱᱟ
ᱫᱤᱱᱟᱹᱢᱟᱱ ᱡᱤᱭᱚᱱ ᱫᱚ ᱜᱚᱝᱠᱮ ᱱᱤᱛᱚᱜ ᱫᱚ ᱱᱚᱜ ᱚᱭ ᱛᱚ ᱪᱟᱥ ᱠᱟᱹᱢᱤ ᱠᱚ ᱥᱮᱴᱮᱨᱚᱜ ᱠᱟᱱᱟ ᱛᱚ ᱱᱚᱝᱠᱟ ᱫᱟᱜ ᱡᱟᱹᱲᱤ ᱵᱟᱝ ᱠᱷᱟᱹᱛᱤᱨ ᱛᱮ ᱱᱤᱛᱚᱜ ᱫᱚ ᱦᱟᱸᱜ ᱠᱷᱮᱛ ᱵᱟᱹᱫᱽ ᱠᱚᱨᱮᱫ ᱦᱚᱸ ᱦᱩᱲᱩ ᱨᱚᱦᱚᱭ ᱠᱚ ᱫᱚ ᱟᱹᱣᱨᱤ ᱦᱳᱭᱳᱜᱼᱟ ᱚᱱᱠᱟ ᱵᱟᱭ ᱫᱟᱜ ᱡᱟᱹᱲᱤ ᱟᱵᱚᱱ ᱠᱟᱱᱟ ᱟᱨ ᱱᱤᱛᱚᱜ ᱥᱩᱢᱩᱝ ᱫᱚ ᱚᱱᱠᱟᱱᱟᱜ ᱠᱟᱹᱢᱤ ᱠᱚᱫᱚ ᱪᱮᱫ ᱦᱚᱸ ᱵᱟᱹᱱᱩᱜᱼᱟ ᱚᱱᱟ ᱜᱮ ᱱᱤᱛᱚᱜ ᱫᱚ ᱚᱲᱟᱜ ᱠᱚᱨᱜ ᱜᱮ ᱾
ᱟᱪᱪᱷᱟ ᱛᱤᱦᱤᱧ ᱜᱟᱯᱟ ᱫᱚ ᱟᱯᱟᱛᱚ ᱟᱹᱣᱨᱤ ᱫᱟᱠᱟᱭ ᱵᱟᱝ ᱚᱱᱛᱮ? ᱟ ᱫᱚ ᱥᱤᱛᱩᱝ ᱠᱚ ᱪᱮᱠᱟ ᱵᱩᱡᱷᱟᱹᱜ ᱠᱟᱱᱟ?
ᱥᱤᱛᱩᱝ ᱠᱚ ᱵᱚᱞᱛᱮ ᱪᱮᱫᱠᱟ ᱛᱮᱦᱮᱧ ᱥᱮᱛᱟᱜ ᱢᱤᱫ ᱜᱷᱟᱹᱲᱤᱡ ᱫᱟᱜ ᱠᱮᱫᱟᱭ ᱦᱟᱱᱠᱟ ᱧᱚᱜ ᱾ ᱟᱨ ᱤᱱᱟᱹ ᱯᱚᱨᱮ ᱫᱚ ᱨᱤᱢᱤᱞ ᱨᱤᱢᱤᱞ ᱜᱮ ᱡᱟ ᱫᱤᱱ ᱛᱟᱦᱮᱸᱭᱮᱱᱟ ᱾
ᱦᱩᱸ ᱦᱩᱸ ᱾
ᱦᱳᱭ ᱾
ᱚᱱᱠᱟ ᱜᱮ ᱛᱟᱦᱚᱞᱮ ᱾
ᱟᱯᱮ ᱥᱮᱱ ᱪᱮᱜ ᱞᱮᱠᱟ ᱫᱟᱜ ᱵᱟᱲᱟᱭᱮᱜᱼᱟ ᱥᱮ ᱵᱟᱝ?
ᱫᱟᱜ ᱫᱚ ᱞᱟᱹᱭ ᱞᱮᱠᱷᱟᱱ ᱫᱚ ᱫᱟᱜ ᱮ ᱜᱮᱭᱟᱭ ᱟᱫᱚ ᱚᱱᱠᱟ ᱫᱚ ᱴᱷᱤᱠ ᱢᱚᱛᱚ ᱫᱚ ᱵᱟᱭ ᱫᱟᱜ ᱮᱜᱼᱟ ᱾ ᱚᱱᱠᱟ ᱱᱚᱜ-ᱚᱭ ᱛᱮ ᱫᱟᱜ ᱠᱮᱫᱟᱭ ᱯᱷᱟᱸᱠ ᱠᱮᱫᱟᱭ ᱯᱷᱤᱨ ᱮ ᱥᱤᱛᱩᱝ ᱟᱭ ᱟᱨᱦᱚᱸ ᱱᱚᱝᱠᱟ ᱵᱷᱟᱵ ᱵᱷᱟᱯ ᱵᱩᱡᱟᱹᱜ ᱠᱟᱱᱟ ᱜᱚᱨᱚᱢ ᱠᱟᱱᱟ ᱛᱚ ᱚᱱᱟᱜᱮ, ᱫᱟᱜ ᱫᱚ ᱴᱷᱤᱠ ᱢᱚᱛᱚ ᱛᱚᱵᱩ ᱫᱟᱜ ᱮᱜ ᱜᱮᱭᱟᱭ, ᱟᱫᱚ ᱚᱱᱠᱟ ᱵᱷᱟᱵ ᱛᱮᱫᱚ ᱵᱟᱝ ᱾
ᱦᱳᱭ ᱦᱳᱭ ᱾
ᱱᱤᱛᱚᱜ ᱦᱚᱭ ᱦᱤᱥᱤᱫ ᱠᱚᱢᱟ ᱵᱚᱫᱚᱞ ᱟᱠᱟᱱ ᱴᱷᱤᱠ ᱢᱚᱛᱚ ᱨᱮ ᱴᱟᱭᱤᱢ ᱨᱮ ᱵᱟᱭ ᱫᱟᱜ ᱡᱟᱹᱲᱤ ᱟᱵᱚᱱ ᱠᱟᱱᱟᱭ ᱾
ᱦᱳᱭ ᱦᱳᱭ ᱦᱳᱭ
ᱚᱱᱟ ᱜᱮ ᱾
ᱛᱚ ᱪᱮᱞᱠᱟ ᱟᱯᱮ ᱥᱮᱱ ᱫᱚ ᱡᱩᱫᱤ ᱱᱚᱝᱠᱟ ᱥᱮᱨᱢᱟ ᱡᱟᱹᱲᱤ ᱵᱟᱝ ᱦᱩᱭᱩᱜᱼᱟ ᱴᱷᱤᱠ ᱴᱷᱟᱠ ᱛᱟᱦᱞᱮ ᱪᱟᱥᱵᱟᱥ ᱫᱚ ᱛᱟᱦᱞᱮ ᱦᱳᱭᱳᱜ ᱛᱟᱯᱮᱭᱟ ᱥᱮ ᱵᱟᱝᱟ ᱟᱯᱮᱭᱟᱜ ᱫᱚ?
ᱪᱟᱥ ᱵᱟᱥ ᱞᱟᱹᱭ ᱞᱮᱠᱟ ᱛᱮᱫᱚ ᱦᱩᱭᱩᱜ ᱜᱮᱭᱟ ᱡᱟ ᱩᱰᱟᱹᱝ ᱵᱟᱸᱱᱫ ᱠᱚ ᱢᱮᱱᱟᱜᱼᱟ ᱚᱱᱟ ᱫᱟᱜ ᱥᱤᱭᱳᱜ ᱫᱟᱨᱟᱭᱛᱮ ᱾ ᱚᱱᱟ ᱠᱚᱜᱮ, ᱢᱩᱰᱩ ᱠᱚᱨᱮᱱᱟᱜ ᱡᱩᱫ ᱫᱟᱜ ᱟᱲᱜᱚᱱ ᱠᱷᱟᱱ ᱡᱩᱫᱤ ᱫᱟᱜ ᱠᱷᱟᱱ ᱵᱟᱝ ᱫᱟᱜ ᱠᱷᱟᱱ ᱫᱚ ᱢᱩᱥ ᱠᱤᱞ ᱜᱮᱭᱟ, ᱱᱚᱝᱠᱟ ᱢᱟ ᱥᱮᱞᱳ ᱠᱚᱦᱚᱸ ᱵᱟᱹᱱᱩᱜᱼᱟ, ᱪᱮᱫ ᱛᱮ ᱢᱟᱱᱮ ᱪᱟᱥ ᱜᱟᱱᱚᱜᱼᱟ ᱛᱮ ᱫᱟᱜ ᱮᱢ ᱥᱤᱭᱳᱛᱟᱜᱼᱟ ᱚᱱᱟᱜᱮ ᱾
ᱟᱪᱪᱷᱟ ᱦᱳᱭ ᱦᱳᱭ ᱾
ᱟᱯᱮ ᱥᱮᱫ ᱫᱚ?
ᱟᱞᱮ ᱥᱟᱶ ᱦᱚᱸ ᱚᱱᱠᱟᱜᱮ ᱮᱸᱴᱠᱮᱴᱚᱲᱮ ᱦᱩᱭᱩᱜ ᱜᱮᱭᱟ ᱥᱮᱞᱚ ᱠᱚᱦᱚᱸ ᱵᱟᱝ ᱵᱟᱹᱭᱥᱟᱹᱣ ᱦᱳᱭ ᱠᱟᱱᱟ ᱾
ᱦᱩᱸ ᱦᱩᱸ ᱾
ᱟᱨ ᱱᱚᱝᱠᱟ ᱡᱮ ᱠᱮᱱᱮᱞ ᱠᱚ ᱢᱮᱱᱟᱜᱼᱟ ᱫᱟᱜ ᱦᱤᱡᱩᱜᱼᱟ ᱚᱱᱠᱟ ᱦᱚᱸ ᱵᱟᱝᱼᱟ ᱾ ᱟᱨ ᱟᱞᱮᱥᱮᱱ ᱫᱚ ᱚᱱᱠᱟ ᱜᱟᱰᱟᱼᱢᱩᱰᱩ ᱦᱚᱸ ᱵᱟᱹᱱᱩᱜ ᱟᱠᱟᱜ-ᱟ ᱾
ᱚ ᱦᱮᱸ ᱛᱚ, ᱟᱨ ᱟᱯᱮ ᱥᱮᱫ ᱵᱤᱨ ᱵᱩᱨᱩ ᱠᱚ ᱢᱮᱱᱟᱜ-ᱟ ᱥᱮ ᱵᱟᱝ?
ᱦᱮᱸ ᱵᱤᱨ ᱵᱩᱨᱩ ᱠᱚ ᱢᱮᱱᱟᱜ ᱜᱮᱭᱟ ᱾
ᱟᱪᱪᱷᱟ, ᱛᱟᱦᱞᱮ ᱵᱤᱨᱼᱵᱩᱨᱩ ᱠᱷᱚᱱ ᱫᱚ ᱛᱮᱨᱮᱞ, ᱛᱟᱹᱨᱩᱵ ᱥᱟᱶᱛᱮ ᱟᱲᱟᱜ, ᱥᱟᱠᱟᱢ ᱫᱟᱹᱛᱟᱹᱱᱤ ᱥᱟᱦᱟᱱ ᱠᱚᱯᱮ ᱟᱹᱜᱩᱭ ᱛᱟᱦᱮᱱ ᱜᱮᱭᱟ ᱛᱩᱢᱟᱹᱞ ᱜᱮᱭᱟᱯᱮ?
ᱦᱳᱭ ᱦᱳᱭ ᱛᱩᱢᱟᱹᱞ ᱜᱮ ᱦᱩᱭᱩᱜᱼᱟ ᱟᱨ ᱫᱚᱢᱮ ᱥᱟᱹᱜᱤᱧ ᱫᱚ ᱵᱟᱝ ᱾ ᱚᱲᱟᱜ ᱠᱷᱚᱱᱟᱜ ᱥᱩᱨ ᱧᱚᱜ ᱜᱮᱭᱟ ᱾ ᱛᱚ ᱦᱳᱭ ᱥᱩᱨ ᱧᱚᱜ ᱜᱮᱭᱟ ᱟᱨ ᱚᱸᱰᱮ ᱠᱷᱚᱱᱟᱜ ᱜᱮ ᱡᱚᱛᱚ ᱠᱤᱪᱷᱩ ᱛᱩᱢᱟᱹᱞ ᱵᱟᱲᱟ ᱦᱩᱭᱩᱜ ᱜᱮᱭᱟ ᱥᱟᱦᱟᱱ ᱥᱟᱠᱟᱢ ᱠᱚ ᱫᱟᱹᱛᱟᱹᱱᱤ ᱠᱚ ᱾
ᱦᱩᱸ ᱦᱩᱸ ᱵᱮᱥ ᱵᱷᱟᱜᱤ ᱜᱮ ᱫᱤᱭᱮ ᱯᱚᱨ ᱱᱮᱛᱟᱨ ᱫᱤᱱ ᱢᱟ ᱟᱸ ᱵᱤᱨ ᱠᱚᱨᱮ ᱢᱟ ᱩᱫᱽ ᱠᱚᱢᱟ ᱜᱮ ᱚᱢᱚᱱᱚᱜ ᱛᱟᱦᱮᱸᱫ ᱾ ᱛᱚ ᱯᱮ ᱡᱚᱢ ᱵᱟᱲᱟᱭ ᱜᱮᱭᱟ?
ᱦᱳᱭ ᱟᱫᱚ ᱚᱱᱠᱟ ᱢᱟ ᱵᱤᱨ ᱠᱚᱨᱮ ᱢᱟ ᱵᱟᱝ ᱪᱟᱞᱟᱣ ᱵᱟᱲᱟ ᱦᱳᱭ ᱠᱟᱱᱟ ᱦᱟᱸᱜ ᱾
ᱦᱩᱸ
ᱛᱚ ᱚᱢᱚᱱ ᱫᱚ ᱚᱢᱚᱱᱚᱜ ᱜᱮᱭᱟ᱾
ᱦᱳᱭ ᱛᱚ ᱫᱤᱭᱮᱯᱚ ᱚᱲᱟᱜ ᱠᱚᱨᱮ ᱠᱚ ᱟᱹᱜᱩᱭ ᱜᱮ ᱛᱟᱦᱮᱱᱟ᱾
ᱦᱮᱸᱭ ᱟᱹᱜᱩᱭ ᱜᱮ ᱛᱟᱦᱮᱱᱟ ᱠᱚ᱾
ᱟᱪᱪᱷᱟ ᱫᱤᱭᱮᱯᱚᱨ ᱚᱱᱟ ᱩᱫ ᱠᱚᱫᱚ ᱪᱮᱠᱟᱯᱮ ᱡᱚᱢ ᱛᱟᱦᱮᱱᱟ ᱢᱟᱛᱞᱚᱵ ᱱᱚᱝᱠᱟ ᱵᱷᱟᱹᱡᱤ ᱠᱟᱛᱮ ᱥᱮ ᱱᱚᱜ-ᱚᱭ ᱡᱟᱦᱟᱱᱟᱜ ᱥᱟᱞᱟᱜ ᱢᱮᱥᱟ ᱠᱟᱛᱮᱫ ᱥᱮ ᱥᱩᱲᱟᱹᱭ ᱛᱟᱦᱮᱱᱟ ᱯᱮ ᱥᱩᱲᱟᱹ ᱦᱚᱸᱛᱚ ᱵᱚ ᱥᱩᱲᱟᱹᱭ ᱛᱟᱦᱮᱱ ᱜᱮᱭᱟ᱾
ᱦᱳᱭ ᱥᱳᱲᱮ ᱛᱟᱦᱮᱱ ᱜᱮᱭᱟ ᱠᱚ ᱟᱫᱚ ᱱᱚᱝᱠᱟ ᱡᱚᱠᱷᱚᱱ ᱠᱟᱹᱴᱤᱡᱽ ᱫᱟᱜᱽ ᱡᱟᱹᱯᱩᱫᱟᱭ ᱛᱚ ᱟᱫᱚ ᱤᱱᱟᱹ ᱥᱩᱢᱟᱹᱭ ᱫᱚ ᱥᱩᱲᱟᱹ ᱥᱟᱞᱟᱜ ᱠᱟᱴᱤᱜ ᱠᱟᱛᱮ ᱢᱮᱥᱟ ᱠᱟᱛᱮ ᱵᱷᱟᱜᱤ ᱵᱷᱟᱜᱮ ᱧᱚᱜ ᱵᱩᱡᱟᱹᱜᱼᱟ ᱦᱳᱭ᱾
ᱯᱩᱴᱠᱟᱹ ᱠᱚ ᱵᱟᱝ
ᱦᱳᱭ ᱦᱳᱭ ᱯᱩᱴᱠᱟᱹ ᱠᱚ ᱯᱩᱴᱠᱟᱹ ᱠᱚ ᱞᱮᱴᱚ ᱠᱟᱛᱮᱫ
ᱩᱸ ᱟᱨ ᱱᱮᱛᱟᱨ ᱫᱤᱱ ᱢᱟ ᱚᱱᱟ ᱵᱩᱱᱩᱝ ᱩᱫ ᱡᱟᱦᱟᱸ ᱠᱚ ᱢᱮᱛᱟᱜ ᱠᱟᱱ ᱫᱚ
ᱦᱳᱭ ᱦᱳᱭ
ᱚᱱᱟ ᱠᱚᱦᱚᱸ ᱞᱟᱫᱽ ᱠᱟᱛᱮᱫ ᱵᱟᱝ ᱟᱹᱰᱤ ᱴᱷᱤᱠ ᱪᱟᱥ ᱫᱤᱱ ᱪᱟᱥ ᱫᱤᱱ ᱥᱟᱶᱛᱮ ᱫᱟᱜᱽ ᱢᱟᱹᱰᱤ ᱫᱟᱠᱟ ᱡᱚᱢ ᱟᱹᱰᱤ ᱵᱮᱥ ᱵᱩᱡᱷᱟᱹᱜᱼᱟ ᱚᱱᱟ ᱠᱚᱛᱮ ᱟᱨ ᱢᱩᱰᱩ ᱟᱲᱮ ᱠᱚᱨᱮ ᱡᱩᱫᱤ ᱱᱚᱝᱠᱟ ᱵᱟᱸᱫ ᱠᱚ ᱛᱟᱦᱮᱱ ᱠᱷᱟᱡᱽ ᱥᱮ ᱢᱩᱰᱩ ᱨᱮ ᱫᱟᱜᱽ ᱟᱹᱛᱩᱜᱼᱟ ᱡᱟᱦᱟᱸ ᱴᱷᱮᱱ ᱱᱟᱞᱟ ᱴᱷᱮᱡ ᱦᱟᱹᱠᱩ ᱠᱚ ᱛᱟᱦᱮᱱ ᱠᱷᱟᱡ ᱥᱟᱵᱽ ᱠᱟᱛᱮᱫ ᱦᱟᱸ
ᱦᱳᱭ ᱦᱟᱹᱠᱩ ᱠᱚ ᱛᱟᱯᱚᱨᱮ ᱱᱩᱠᱩ ᱡᱚᱠᱷᱚᱱ ᱥᱤᱭᱳᱜ ᱦᱩᱭᱩᱜ-ᱟ ᱠᱟᱴ ᱠᱚᱢ ᱠᱚᱠᱚ ᱧᱟᱢᱚᱜ-ᱟ ᱜᱚᱸᱜᱷᱟ ᱠᱚ ᱦᱳᱭ ᱚᱱᱟ ᱠᱚ ᱵᱷᱟᱜᱮ ᱜᱮ ᱵᱩᱡᱷᱟᱹᱜ-ᱟ᱾
ᱚᱱᱟᱜᱮ ᱫᱤᱭᱮ ᱛᱟᱦᱞᱮ ᱱᱚᱝᱠᱟ ᱯᱚᱫᱷᱟᱱ ᱡᱤᱵᱤᱠᱟ ᱦᱤᱥᱟᱹᱵᱽ ᱛᱮᱫᱚ ᱪᱮᱫ ᱠᱟᱱᱟ ᱪᱟᱥ ᱵᱟᱥ ᱜᱤ
ᱦᱮᱸ ᱯᱨᱚᱫᱷᱟᱱ ᱡᱤᱵᱤᱠᱟ ᱦᱤᱥᱟᱹᱵᱽ ᱫᱚ ᱢᱮᱱ ᱜᱟᱱᱚᱟ ᱪᱟᱥ ᱵᱟᱥ ᱜᱮ
ᱩᱸ ᱫᱤᱭᱮ ᱯᱚᱨ ᱪᱮᱜ ᱠᱚᱢ ᱪᱤᱠᱟᱹᱭ ᱜᱮᱭᱟ?
ᱪᱤᱠᱟᱹ ᱵᱚᱞᱛᱮ ᱤᱧ ᱫᱚ ᱱᱤᱛᱚ ᱫᱚ ᱚᱝᱠᱟ ᱫᱚ ᱵᱟᱹᱧ ᱠᱟᱹᱢᱤ ᱠᱟᱱᱟ ᱚᱞᱚᱜ ᱯᱟᱲᱦᱟᱜ ᱜᱮ ᱱᱮᱛᱚ ᱫᱚ ᱦᱩᱭᱩᱜ ᱠᱟᱱᱟ᱾
ᱦᱮᱸ ᱦᱮᱸ ᱵᱮᱥ ᱵᱷᱟᱜᱤ ᱜᱤ ᱚᱞᱚᱜ ᱯᱟᱲᱦᱟᱜ ᱞᱟᱠᱛᱤ ᱠᱟᱱᱟ ᱢᱟᱲᱟᱝ ᱥᱮᱜ ᱪᱮᱛᱟᱱ ᱥᱮᱫ ᱨᱟᱠᱟᱵᱽ ᱞᱟᱹᱜᱤᱫ ᱛᱮᱫᱚ
ᱦᱳᱭ ᱦᱳᱭ ᱦᱳᱭ ᱛᱟᱦᱞᱮ ᱟᱢᱫᱚ ᱪᱮᱫ ᱠᱚᱭ ᱚᱝᱠᱟᱱᱟᱜ ᱠᱟᱹᱢᱤ ᱵᱟᱲᱟᱭ ᱫᱟᱢ ᱥᱮ ᱟᱢᱟ ᱦᱚᱸ ᱚᱞᱚᱜ
ᱦᱩᱸ ᱚᱞᱚᱜ ᱯᱟᱲᱦᱟᱜ ᱜᱮ ᱱᱤᱛᱚᱜ ᱫᱚ ᱟᱯᱟ ᱛᱚᱛᱚ ᱪᱟᱞᱟᱜ ᱠᱟᱱᱟ ᱚᱞᱚᱜ ᱯᱟᱲᱦᱟᱣ ᱜᱮ
ᱦᱳᱭ ᱱᱟᱯᱟᱭ ᱠᱟᱛᱷᱟ ᱠᱟᱱᱟ᱾
ᱦᱮᱸ ᱡᱟᱦᱟᱸ ᱛᱤᱱᱟᱹᱜ ᱩᱰᱩᱝ ᱜᱚᱜᱚ ᱵᱟᱵᱟ ᱠᱤᱱ ᱫᱟᱲᱮᱭᱟ ᱩᱱ ᱵᱷᱩᱨ ᱫᱚ ᱚᱞᱚᱜ ᱯᱟᱲᱦᱟᱜ ᱫᱚ ᱠᱟᱱᱟ ᱦᱩᱸ ᱚᱱᱟ ᱜᱮ
ᱟᱨ ᱛᱟᱞᱦᱮ ᱚᱲᱟᱜ ᱠᱚᱨᱮ ᱫᱚ ᱱᱟᱯᱟᱭ ᱵᱟᱲᱟ ᱜᱮ ᱦᱮᱱᱟᱜ ᱠᱚᱣᱟ?
ᱦᱮᱸ ᱚᱲᱟᱜ ᱠᱚᱨᱮ ᱫᱚ ᱟᱯᱟᱛᱚᱛᱚ ᱱᱟᱯᱟᱭ ᱜᱮᱭᱟ ᱠᱚ ᱠᱟᱹᱢᱤ ᱵᱟᱲᱟ ᱫᱚ ᱟᱯᱟᱛᱚᱛᱚ ᱟᱵᱟᱨ ᱫᱚ ᱫᱟᱜᱽ ᱵᱟᱭ ᱫᱟᱜᱽ ᱡᱟᱹᱲᱤ ᱭᱮ ᱛᱮ ᱴᱷᱤᱠ ᱢᱚᱛᱚ ᱛᱟᱦᱚᱞᱮ ᱚᱲᱟᱜ ᱠᱚᱨᱮ ᱜᱮ ᱥᱟᱶ ᱛᱮ ᱵᱟᱦᱨᱮ ᱠᱟᱹᱢᱤ ᱠᱚ
ᱦᱳᱭ ᱱᱤᱛᱚᱜ ᱫᱚ ᱚᱱᱠᱟ ᱫᱟᱜᱽ ᱡᱟᱹᱲᱤ ᱵᱟᱝ ᱠᱷᱟᱹᱛᱤᱨ ᱪᱟᱥᱵᱟᱥ ᱠᱟᱹᱢᱤ ᱠᱚᱦᱚᱸ ᱵᱟᱝ ᱫᱷᱚᱨᱣ ᱦᱩᱭ ᱠᱟᱱᱟ ᱚᱲᱟᱜ ᱠᱚᱨᱮᱫ ᱜᱮ ᱱᱮᱛᱚ ᱫᱚ ᱟᱻ ᱟ ᱱᱮᱛᱚ ᱫᱚ ᱚᱲᱟᱜ ᱵᱚᱞᱛᱮ ᱤᱧ ᱫᱚ ᱚᱲᱟᱜ ᱨᱮᱫᱚ ᱵᱟᱹᱱᱩ ᱧᱟ ᱛᱚ ᱱᱚᱛᱮ ᱟᱨᱟᱢᱵᱟᱜᱽ ᱥᱮᱫ ᱨᱮᱱ ᱛᱟᱦᱮᱱᱟᱹᱧ ᱯᱟᱲᱟᱜ ᱟᱹᱧ ᱱᱚᱛᱮ ᱨᱮᱜᱮ᱾
ᱟᱪᱪᱷᱟ ᱟᱨᱟᱢᱵᱟᱜᱽ ᱤᱭᱟᱹ ᱠᱚᱞᱮᱡᱽ ᱨᱮ ᱵᱟᱝ
ᱦᱳᱭ ᱟᱨᱟᱢᱵᱟᱜᱽ ᱠᱚᱞᱮᱡᱽ ᱨᱮ᱾
ᱫᱤᱭᱮ ᱯᱚᱨ ᱪᱮ ᱮᱢ ᱦᱟᱛᱟᱣ ᱟᱠᱟᱫ ᱛᱮ?
ᱤᱧ ᱚᱱᱟᱨᱥ ᱫᱚ ᱤᱭᱟᱹᱛᱮᱧ ᱠᱚᱨᱟᱣᱟ ᱫᱟ ᱡᱤᱭᱳᱜᱨᱟᱯᱷᱤ
ᱡᱤᱭᱳᱜᱨᱟᱯᱷᱤ ᱵᱮᱥ ᱵᱷᱟᱜᱤ ᱜᱮ ᱱᱮᱭᱟᱹᱥ ᱫᱚ ᱚᱠᱟ ᱤᱭᱟᱨ ᱪᱟᱞᱟᱜ ᱠᱟᱱ ᱛᱟᱢᱟ?
ᱱᱮᱥ ᱪᱟᱞᱟᱜ ᱠᱟᱱᱟ ᱱᱚᱜ-ᱚᱭ ᱯᱷᱳᱨᱛ ᱥᱮᱫ ᱮᱢ ᱮᱢ ᱦᱩᱭᱩᱟ ᱦᱟᱸᱜ ᱢᱟᱱᱮ ᱥᱮᱠᱮᱱ ᱰᱤᱭᱟᱨ ᱵᱷᱳᱛ ᱥᱮᱢ ᱮᱢ ᱦᱩᱭᱩᱜᱼᱟ ᱦᱳᱭ
ᱟᱪᱪᱷᱟ ᱟᱢᱫᱚ ᱪᱮᱠᱟ ᱠᱚᱞᱮᱡᱽ ᱨᱮᱢ ᱯᱟᱲᱦᱟᱜ ᱠᱟᱱᱟ ᱥᱮ
ᱦᱮᱸ ᱠᱚᱞᱮᱡᱽ ᱨᱮᱜᱮ ᱱᱚᱣᱟ ᱤᱧᱟᱹᱜ ᱪᱟᱞᱟᱜ ᱠᱟᱱ ᱛᱤᱧᱟᱹ ᱱᱚᱣᱟ ᱥᱮᱵᱷᱮᱱ ᱥᱮᱢᱤᱥᱴᱟᱨ ᱱᱚᱣᱟ ᱨᱟᱠᱟᱜ ᱠᱟᱹᱱᱤᱧ ᱦᱟᱸᱜ ᱥᱮᱵᱷᱮᱱ ᱥᱮᱢᱤᱥᱴᱟᱨ ᱨᱟᱠᱟᱵ ᱦᱩᱭ ᱠᱟᱱᱟ ᱥᱟᱶᱛᱮ ᱡᱚᱵᱽ ᱦᱩᱭᱩᱜ ᱠᱟᱱᱟ ᱯᱳᱥᱴᱟᱞ ᱰᱤᱯᱟᱨᱢᱮᱱ ᱨᱮ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱠᱟᱱᱟ ᱦᱳᱭ ᱱᱟᱯᱟᱭ ᱠᱟᱛᱷᱟ ᱠᱟᱱᱟ
ᱦᱩᱸ ᱟᱯᱟᱛᱚ ᱵᱟᱭᱨᱮ ᱨᱮ ᱮᱠᱷᱚᱱ ᱢᱤᱱᱟᱹᱧᱟ ᱤᱧ ᱦᱚᱸ ᱱᱚᱣᱟ ᱥᱤ ᱮᱸ ᱥᱤᱠᱤᱢ ᱨᱮ ᱢᱤᱱᱟᱹᱧᱟ ᱠᱴᱤᱱᱤᱭᱩ ᱠᱟᱱ ᱴᱤᱱᱤᱭᱩ ᱪᱟᱹᱩᱜ ᱠᱟᱱᱟ ᱯᱟᱲᱦᱟᱣ ᱫᱚ ᱦᱟᱸᱜ, ᱟᱸ ᱡᱚᱵᱽ
ᱦᱳᱭ ᱦᱳᱭ ᱱᱚᱣᱟ ᱯᱟᱦᱴᱟ ᱠᱷᱚᱱᱟ ᱢᱟᱲᱟᱝ ᱥᱮᱱ ᱞᱟᱦᱟ ᱤᱫᱤᱜᱮ ᱱᱟᱯᱟᱭᱚᱜ-ᱟ᱾
ᱦᱩᱸ ᱦᱩᱸ
ᱦᱳᱭ ᱛᱚ ᱪᱮᱫᱠᱟ ᱟᱢ ᱫᱚ ᱫᱚ ᱵᱟᱭᱨᱮ ᱫᱚ ᱚᱱᱛᱮ ᱫᱚ ᱟᱢ ᱮᱠᱞᱟ ᱛᱮᱢ ᱥᱩᱢᱩᱝ ᱛᱟᱦᱮᱱᱟ ᱥᱮ
ᱦᱮᱸ ᱮᱠᱞᱟ ᱥᱩᱢᱩᱝ ᱜᱮ ᱞᱟᱹᱭ ᱜᱟᱱᱚᱜ-ᱟ ᱜᱚᱜᱚ ᱛᱟᱹᱠᱤᱱ ᱵᱟᱵᱟ ᱛᱟᱹᱠᱤᱱ ᱦᱚᱸ ᱦᱟᱸᱰᱮ ᱜᱮᱠᱤᱱ ᱛᱮᱦᱮᱱᱟ᱾ ᱟᱨ ᱦᱮᱸ ᱵᱷᱟᱭ ᱦᱚᱸ ᱚᱱᱛᱮ ᱨᱤᱜᱤᱴᱮ ᱟᱨ ᱤᱧ ᱫᱚ ᱤᱧ ᱥᱩᱢᱩᱝ ᱜᱮ ᱱᱚᱸᱰᱮ ᱫᱚ᱾
ᱟᱪᱪᱷᱟ ᱟᱪᱪᱷᱟ
ᱛᱮᱧ ᱦᱩᱭᱱᱟ ᱱᱚᱣᱟ ᱡᱟᱭᱜᱟ ᱨᱮ ᱮᱸᱻ ᱢᱤᱫ ᱵᱚᱪᱷᱚᱨᱤᱧ ᱦᱩᱭᱱᱟ᱾ ᱪᱟᱞᱟᱜ ᱠᱟᱱ ᱜᱮᱭᱟ ᱢᱤᱫ-ᱵᱟᱨ ᱱᱚᱝᱠᱟ ᱚᱱᱠᱟ ᱫᱟᱬᱟᱱ ᱠᱚᱢ ᱠᱩᱥᱤᱭᱟᱜ ᱜᱮᱭᱟ ᱥᱮ ᱵᱟᱝ ᱚᱱᱠᱟ ᱴᱩᱨᱤᱥᱴ ᱡᱟᱭᱜᱟ? ᱥᱮ ᱚᱝᱠᱟᱱᱟᱜ, ᱚᱝᱠᱟᱱᱟᱜ ᱟᱢ ᱧᱮᱞ ᱡᱟᱭᱜᱟ ᱡᱟᱦᱟᱸᱢ ᱪᱟᱞᱟᱣ ᱵᱟᱲᱟ ᱠᱟᱱᱟ᱾ ᱥᱮ ᱪᱟᱞᱟᱜ ᱨᱮᱱᱟᱜ ᱤᱪᱪᱷᱟᱹ ᱦᱮᱱᱟᱜ ᱛᱟᱢᱟ ᱚᱝᱠᱟ?
ᱦᱳᱭ ᱦᱳᱭ ᱚᱝᱠᱟᱱᱟᱜ ᱚᱝᱠᱟ ᱢᱟ ᱠᱩᱥᱤ ᱢᱮᱱᱟᱜ ᱜᱮ ᱡᱮ ᱮᱠᱴᱩ ᱫᱟᱬᱟᱱ ᱦᱩᱭᱩᱜᱼᱟ ᱡᱟᱭᱜᱟ ᱠᱚ ᱧᱮᱞ ᱦᱩᱭᱩᱜᱼᱟ᱾ ᱚᱝᱠᱟ ᱫᱚ ᱠᱩᱥᱤ ᱢᱮᱱᱟᱜ ᱜᱮᱭᱟ᱾
ᱩᱸᱻ ᱫᱤᱭᱮᱢ ᱪᱟᱞᱟᱣ ᱵᱟᱲᱟᱣ ᱠᱟᱱᱟ ᱥᱮ ᱵᱟᱝ ᱱᱚᱝᱠᱟ ᱠᱚᱞᱮᱡᱽ ᱠᱷᱚᱱᱟᱜ?
ᱠᱚᱞᱮᱡᱽ ᱠᱷᱚᱱᱟᱜ ᱦᱳᱭ ᱪᱟᱞᱟᱣ ᱦᱩᱭ ᱦᱮᱸ, ᱱᱚᱣᱟ ᱞᱟᱦᱟ ᱥᱮᱨᱢᱟ ᱜᱮ ᱪᱟᱞᱟᱣ ᱦᱩᱭ ᱠᱟᱱᱟ ᱫᱤᱜᱷᱟ ᱪᱟᱞᱟᱣ ᱦᱩᱭ ᱞᱮᱱᱟ᱾
ᱟᱪᱪᱷᱟ ᱟᱪᱪᱷᱟ ᱵᱮᱥ ᱵᱷᱟᱹᱜᱤ ᱜᱮ᱾
ᱦᱳᱭ᱾
ᱫᱤᱜᱷᱟ ᱦᱚᱸ ᱢᱤᱫᱴᱟᱝ ᱵᱷᱟᱹᱜᱤ ᱡᱟᱭᱜᱟ ᱠᱟᱱᱟ᱾
ᱦᱳᱭ ᱵᱷᱟᱹᱜᱤ ᱡᱟᱭᱜᱟ ᱠᱟᱱ ᱜᱮ, ᱦᱳᱭ᱾
ᱦᱩᱸ ᱪᱟᱞᱟᱣ ᱦᱩᱭ ᱵᱟᱲᱟᱣ ᱟᱠᱟᱱᱟ, ᱤᱧ ᱦᱩᱧ ᱪᱟᱞᱟᱣ ᱟᱠᱟᱱ ᱜᱮᱭᱟ ᱫᱤᱭᱟᱹ ᱵᱷᱟᱹᱜᱤ ᱜᱮᱭᱟ ᱚᱱᱟ ᱡᱟᱭᱜᱟ ᱠᱚᱫᱚ
ᱦᱳᱭ ᱵᱷᱟᱹᱜᱤ ᱜᱮᱭᱟ᱾
ᱦᱩᱸ ᱫᱤᱭᱮᱯᱚᱨ ᱥᱤᱠᱤᱢ ᱥᱤᱠᱤᱢ ᱥᱮᱫ ᱮᱢ ᱦᱮᱡ ᱵᱟᱲᱟᱟᱣ ᱟᱠᱟᱱᱟ ᱥᱮ ᱵᱟᱝ ᱯᱟᱦᱟᱲᱤ ᱤᱞᱟᱠᱟ, ᱯᱟᱦᱟᱲᱤ ᱤᱞᱟᱠᱟ ᱫᱟᱬᱟᱱ?
ᱵᱟᱝᱟ ᱚᱱᱛᱮ ᱫᱚ ᱵᱟᱝ ᱪᱟᱞᱟᱣ ᱦᱩᱭ ᱠᱟᱱᱟ ᱛᱚ ᱱᱤᱭᱟᱹ ᱵᱟᱨ ᱠᱚᱞᱮᱡᱽ ᱠᱷᱚᱱᱟᱜ ᱠᱚ ᱞᱟᱹᱭᱮᱫ ᱛᱟᱦᱮᱱᱟ᱾
ᱦᱩᱸ
ᱪᱟᱞᱟᱜ
ᱦᱩᱸ ᱵᱷᱟᱜᱤ ᱜᱮᱭᱟ ᱱᱚᱣᱟ ᱡᱟᱭᱜᱟ ᱠᱚᱫᱚ ᱟᱨ ᱦᱮᱸ ᱥᱤᱡᱮᱱ ᱨᱮ ᱦᱤᱡᱩᱜ ᱢᱮ᱾ ᱥᱤᱡᱤᱱ ᱨᱮ ᱦᱤᱡᱩᱜ ᱛᱟᱵᱚᱱ ᱯᱮ ᱵᱷᱟᱹᱜᱤ ᱜᱮ᱾
ᱦᱳᱭ ᱦᱳᱭ ᱦᱮᱸ ᱪᱟᱞᱟᱣ ᱵᱟᱲᱟ ᱞᱮᱱᱠᱷᱟᱱ ᱧᱟᱯᱟᱢᱚᱜ ᱦᱩᱭᱩᱜᱼᱟ᱾
ᱦᱩᱸ ᱟᱵᱚᱭᱥᱳᱭ
ᱦᱳᱭ ᱦᱳᱭ
ᱦᱮᱸ ᱤᱧ ᱡᱟᱦᱟᱸ ᱨᱤᱧ ᱛᱟᱦᱮᱱᱟ ᱚᱱᱟ ᱫᱚ ᱦᱩᱭᱩᱜ ᱠᱟᱱᱟ ᱞᱟᱪᱮᱱ ᱟᱨ ᱱᱚᱣᱟ ᱡᱟᱭᱜᱟ ᱨᱮᱫᱚ ᱥᱱᱳᱯᱷᱚᱞ ᱦᱩᱭᱩᱜ ᱛᱟᱦᱮᱱᱟ ᱟᱹᱰᱤ ᱨᱮᱭᱟᱲᱟ ᱫᱚᱢᱮ ᱜᱮ ᱵᱚᱨᱚᱯᱷ ᱧᱩᱨᱩᱜᱼᱟ ᱱᱚᱣᱟ ᱨᱮᱫᱚ ᱡᱟᱭᱜᱟ ᱫᱚ ᱛᱚ ᱚᱱᱠᱟᱱ ᱡᱟᱭᱜᱟ ᱮᱱᱛᱷᱮᱱ ᱛᱚ ᱮᱠᱷᱚᱱ ᱦᱚᱸ ᱱᱤᱛᱚᱜ ᱫᱚ ᱥᱩᱭᱮᱴᱟᱨ ᱜᱮ ᱥᱟᱨᱟ ᱠᱷᱚᱱ ᱦᱚᱨᱚᱜ ᱞᱟᱜᱟᱜᱼᱟ ᱱᱚᱣᱟ ᱡᱟᱭᱜᱟ ᱨᱮᱫᱚ᱾
ᱟᱪᱪᱷᱟ ᱚᱱᱛᱮ ᱫᱚ ᱢᱟᱱᱮ ᱥᱟᱨᱟ ᱵᱚᱪᱷᱚᱨ ᱜᱮ
ᱦᱮᱸ ᱥᱟᱨᱟ ᱵᱚᱪᱷᱼᱼ ᱚᱨ ᱜᱮ ᱨᱮᱭᱟᱲᱟ ᱟᱵᱚ ᱥᱮᱫ ᱡᱮᱢᱚᱱ ᱨᱮᱭᱟᱲ ᱫᱤᱱ ᱡᱟᱦᱟᱸ ᱴᱮᱢᱯᱟᱨᱮᱪᱟᱨ ᱛᱟᱦᱮᱱᱟ ᱟᱴᱷᱨᱚ ᱥᱮ ᱚᱱᱟ ᱠᱷᱚᱱ ᱠᱚᱢ ᱧᱚᱜ ᱛᱟᱦᱮᱱᱟ ᱱᱚᱣᱟ ᱡᱟᱭᱜᱟ ᱨᱮ ᱱᱤᱛᱚᱜ ᱜᱚᱨᱚᱢ ᱾ ᱫᱤᱱ ᱱᱚᱝᱠᱟ ᱛᱟᱦᱮᱱᱟ ᱡᱚᱛᱚ ᱠᱷᱚᱱ ᱦᱟᱭᱮᱥᱴ ᱟᱠᱟᱜᱼᱟ ᱟᱴᱷᱨᱚ ᱩᱱᱱᱤᱥ ᱱᱚᱛᱮᱱᱟᱜ ᱱᱤᱛᱚᱜ ᱴᱮᱢᱯᱟᱨᱮᱪᱟᱨ ᱟᱴᱷᱨᱚ ᱠᱷᱚᱱᱟᱜ ᱩᱱᱱᱤᱥ ᱨᱟᱠᱟᱵᱼᱟ ᱚᱱᱠᱟ ᱩᱱᱟᱹᱜ ᱠᱷᱚᱱ ᱵᱟᱝ ᱵᱟᱹᱲᱛᱤᱜᱼᱟ ᱾
ᱛᱟᱦᱚᱞᱮ ᱛᱚ ᱚᱱᱛᱮ ᱫᱚ ᱴᱷᱟᱱᱰᱟ ᱫᱚ ᱵᱩᱡᱩᱜ ᱜᱮᱭᱟ ᱾
ᱦᱮᱸ ᱱᱤᱛᱚᱜ ᱦᱚᱸ ᱚᱱᱠᱟ ᱴᱷᱟᱱᱰᱟ ᱴᱷᱟᱱᱰᱟ ᱼᱴᱷᱟᱱᱰᱟ ᱜᱮ ᱢᱮᱱᱟᱜᱼᱟ ᱟᱨ ᱡᱚᱛᱚ ᱠᱷᱚᱱᱟᱜ ᱟᱨ ᱨᱮᱭᱟᱲ ᱫᱤᱱ ᱫᱚ ᱢᱟᱭᱱᱟᱥ ᱨᱮ ᱪᱟᱞᱟᱜᱼᱟ ᱢᱟᱭᱱᱟᱥ ᱴᱮᱢᱯᱟᱨᱮᱪᱟᱨ ᱢᱟᱭᱱᱟᱥ ᱮᱜᱟᱨᱚ ᱚᱵᱫᱤ ᱦᱚᱸ ᱪᱟᱞᱟᱜ ᱛᱟᱦᱮᱱ ᱜᱮᱭᱟ
ᱦᱚᱭ ᱦᱚᱭ ᱛᱟᱦᱚᱞᱮ ᱦᱚᱭ ᱦᱟᱸ ᱛᱟᱦᱚᱞᱮ ᱩᱱ ᱫᱚ ᱵᱟᱦᱨᱮ ᱠᱚᱨᱮ ᱫᱚ ᱛᱟᱦᱚᱞᱮ ᱚᱰᱚᱠᱚᱜ ᱫᱚ ᱠᱟᱹᱴᱤᱡ ᱢᱩᱥᱠᱤᱞ ᱧᱚᱜ ᱜᱮᱭᱟ᱾
ᱦᱮᱸ ᱢᱩᱥᱠᱤᱞ ᱞᱮᱠᱷᱟᱱ ᱞᱟᱹᱭ ᱞᱮᱠᱷᱟᱱ ᱫᱚ ᱵᱚᱨᱚᱯᱷ ᱧᱩᱨᱩᱜᱼᱟ ᱦᱚᱨᱚᱜ ᱠᱟᱜ ᱞᱟᱜᱟᱜ ᱟ ᱛᱟᱯᱚᱨ ᱢᱟᱱᱮ ᱯᱩᱨᱟᱹ ᱜᱟᱢᱵᱩᱴ ᱠᱚ ᱦᱚᱨᱚᱜ ᱞᱟᱜᱟᱜᱼᱟ ᱱᱚᱝᱠᱟ ᱢᱚᱴᱟ ᱠᱟᱯᱚᱲ ᱱᱚᱝᱠᱟᱱᱟᱜ ᱡᱟᱦᱟᱸ ᱫᱚ ᱜᱚᱨᱚᱢᱟᱜ ᱚᱱᱠᱟᱱᱟᱜ ᱦᱚᱨᱚᱜ ᱞᱟᱜᱟᱜ ᱛᱟᱦᱮᱱᱟ ᱾
ᱦᱮᱸᱻ
ᱟᱨᱠᱤ
ᱛᱟᱦᱚᱞᱮ ᱪᱮᱫ ᱞᱮᱠᱟ ᱟᱫᱚ ᱱᱤᱛᱚᱜ ᱫᱚ ᱚᱲᱟᱜ ᱥᱮᱱ ᱫᱚ ᱱᱮᱛ ᱨᱮᱫᱚ ᱵᱟᱢ ᱦᱮᱡ ᱵᱟᱲᱟᱣᱟᱠᱟᱱᱟ
ᱦᱮᱸ ᱚᱲᱟᱜ ᱦᱮᱞᱟ ᱦᱩᱭ ᱟᱠᱟᱱ ᱛᱟᱦᱮᱸᱱᱟ ᱱᱚᱜᱼᱚᱭ ᱠᱤᱪᱷᱩ ᱫᱤᱱ ᱞᱟᱦᱟ ᱜᱮ। ᱮᱠᱡᱟᱢ ᱠᱚ ᱛᱟᱦᱮᱸ ᱠᱟᱱᱟ ᱠᱚᱞᱮᱡᱽ ᱨᱮᱱᱟᱜ᱾ ᱛᱚ ᱚᱱᱟ ᱮᱢ ᱵᱟᱲᱟ ᱠᱟᱛᱮᱜ ᱜᱮ ᱨᱩᱣᱟᱹᱲ ᱦᱩᱭ ᱟᱠᱟᱱᱟ
ᱟᱪᱪᱷᱟᱻ
ᱫᱤᱭᱮᱯᱚᱨ ᱮᱸ ᱡᱚᱢ ᱧᱩ ᱨᱮᱱᱟᱜ ᱫᱚ ᱪᱮᱫ ᱞᱮᱠᱟ ᱛᱤᱨᱮᱢ ᱡᱚᱢ ᱛᱟᱦᱮᱱᱟ ᱵᱟᱭᱨᱮ ᱨᱮᱫᱚ ᱢᱚᱛᱞᱚᱵ ᱦᱳᱥᱴᱮᱞ ᱨᱮᱢ ᱛᱟᱦᱮᱱᱟ ᱛᱚ?
ᱦᱳᱭ ᱦᱳᱥᱴᱮᱞ ᱨᱤᱧ ᱛᱟᱦᱮᱱᱟ ᱡᱚᱢ ᱧᱩ ᱫᱚ ᱟᱱᱻ ᱥᱮᱛᱟᱜ ᱵᱮᱲᱟ ᱥᱟᱲᱮ ᱱᱚᱴᱟ ᱨᱮ।
ᱦᱩᱸ ᱻ
ᱟᱨ ᱢᱤᱫ ᱫᱷᱟᱣ ᱜᱮ ᱡᱚᱢ ᱫᱚᱠᱚ ᱮᱢᱚᱜ-ᱟ ᱦᱳᱥᱴᱮᱞ ᱨᱮᱫᱚ ᱟᱨ ᱧᱤᱫᱟᱹ ᱵᱮᱲᱟ ᱦᱚᱸ ᱚᱱᱠᱟᱜ ᱜᱮ। ᱥᱟᱲᱮ ᱱᱚᱴᱟ ᱫᱚᱥᱴᱟ ᱥᱚᱢᱚᱭ ᱜᱮ।
ᱦᱮᱸᱻ
ᱦᱮᱸ ᱟᱨ ᱚᱱᱠᱟ ᱵᱤᱠᱮᱞ ᱵᱮᱞᱟ ᱫᱚ ᱱᱤᱡᱮᱨᱟᱜ ᱤᱭᱟᱹ ᱛᱮᱜᱮ ᱡᱚᱢ ᱦᱩᱭᱩᱜᱼᱟ ᱱᱤᱡᱮᱨᱟᱜ ᱯᱚᱭᱥᱟ ᱛᱮᱜᱮ ᱟᱨᱠᱤ ᱱᱤᱡᱮᱨᱟᱜ ᱜᱮ ᱦᱳᱭ।
ᱵᱮᱥ ᱵᱷᱟᱹᱜᱤ ᱜᱮᱭᱟ ᱱᱚᱣᱟ
ᱦᱮᱸᱻ
ᱫᱤᱭᱮ ᱛᱟᱦᱟᱞᱮ ᱛᱤᱦᱤᱧ ᱫᱚ ᱵᱟᱭ ᱫᱟᱜ ᱟᱠᱟᱫᱟᱭ?
ᱵᱟᱝᱟ ᱛᱮᱦᱮᱧ ᱫᱚ ᱚᱱᱮ ᱛᱚ ᱥᱮᱛᱟᱜ ᱵᱮᱲᱟ ᱢᱤᱫ ᱜᱷᱟᱹᱲᱤᱡ ᱦᱟᱞᱠᱟᱭ ᱫᱟᱜ ᱠᱮᱫᱟ ᱟᱨ ᱤᱱᱟᱹ ᱯᱚᱨ ᱯᱚᱨᱮ ᱫᱚ ᱚᱱᱠᱟ ᱨᱤᱢᱤᱞ ᱨᱤᱢᱤᱞ ᱛᱟᱦᱮᱸ ᱮᱱᱟ
ᱦᱮᱸᱛᱚ ᱫᱤᱭᱮ ᱯᱚᱨ ᱛᱟᱦᱚᱞᱮ ᱡᱟᱦᱟᱸ ᱪᱟᱥ ᱵᱟᱥ ᱧᱮᱞᱚᱜᱼᱟ ᱟᱹᱛᱳ ᱫᱤᱥᱚᱢ ᱨᱮ। ᱛᱟᱦᱟᱞᱮ ᱟᱯᱮᱥᱮᱫ ᱫᱚ ᱮᱻ ᱦᱳᱲᱳ ᱪᱟᱥ ᱵᱟᱫᱮ ᱟᱨ ᱪᱮᱫ ᱠᱚ ᱪᱟᱥ ᱱᱚᱝᱠᱟ ᱦᱩᱭᱩᱜ ᱛᱟᱦᱮᱱᱟ?
ᱦᱮᱸ ᱦᱳᱲᱳ ᱪᱟᱥ ᱵᱚᱞᱛᱮ ᱦᱩᱭᱩᱜ ᱜᱮᱭᱟ ᱡᱮᱢᱚᱱ ᱥᱤᱡᱮᱱ ᱨᱮ ᱡᱚᱠᱷᱚᱱ ᱟᱹᱞᱩ ᱪᱟᱥ ᱦᱩᱭᱩᱜᱼᱟ।